ᱪᱤᱢ ᱪᱤᱠᱟᱭ ᱫᱟ?
ᱮᱞᱳ ᱦᱮᱞᱳ
ᱪᱢ ᱪᱤᱠᱟᱹᱭᱫᱟ? ᱪᱮᱢ ᱪᱤᱠᱟᱹᱭᱫᱟ?
ᱦᱮᱞᱳ
ᱪᱮᱢ ᱪᱤᱠᱟᱹᱭᱫᱟ?
ᱪᱮ ᱵᱟᱝ ᱱᱚᱜᱼᱚᱭ ᱫᱩᱲᱩᱵ ᱦᱩᱭ ᱟᱠᱟᱱᱟ᱾ ᱟᱫᱚ ᱪᱮᱢ ᱪᱤᱠᱫᱟ, ᱟᱢ ᱫᱚ ᱪᱮᱢ ᱪᱤᱠᱟ ᱮᱫᱟ?
ᱤᱧ ᱦᱚᱧ ᱫᱩᱲᱩᱵ ᱠᱟᱱᱟ᱾ ᱤᱧ ᱦᱚᱧ ᱫᱩᱲᱩᱵ ᱠᱟᱱᱟ᱾᱾ ᱯᱟᱨᱠᱚᱢ ᱨᱤᱧ ᱫᱩᱲᱩᱵ ᱠᱟᱱᱟ᱾ ᱫᱟᱠᱟᱢ ᱡᱚᱢ ᱠᱮᱫᱟ ᱥᱮ ᱵᱟᱝ?
ᱦᱳᱭ ᱡᱚᱢ ᱦᱩᱭᱩᱜᱼᱟ ᱦᱟᱸᱜ ᱢᱤᱫ ᱜᱷᱟᱹᱲᱤ ᱯᱚᱨ᱾
ᱪᱤᱜ ᱯᱮ ᱩᱛᱩ ᱠᱟᱫᱟ?
ᱛᱚ ᱜᱚᱜᱚᱡ ᱪᱚᱝ ᱩᱛᱩᱟᱹᱣ ᱠᱟᱫ
ᱪᱤᱜ ᱯᱮ ᱩᱛ, ᱪᱤᱜ ᱯᱮ ᱩᱛᱩ ᱠᱟᱫᱟ?
ᱞᱟᱹᱭ ᱫᱟᱹᱧ ᱱᱤᱛ ᱦᱟᱹᱲᱤᱡ ᱛᱮ ᱫᱚ ᱤᱧ ᱦᱚᱸ ᱟᱨᱚᱧ ᱧᱮᱞᱟ, ᱜᱚᱜᱚ ᱪᱮᱜ ᱮ ᱩᱛᱩ ᱠᱟᱫᱟ᱾
ᱵᱤᱥ ᱛᱞᱟᱯᱮ ᱜᱤᱰᱤ ᱠᱮᱫᱟ ᱥᱮ ᱵᱟᱝ?
ᱟᱜᱮᱭ ᱵᱟᱵᱟᱭ ᱚᱱᱟ ᱜᱮᱭ ᱛᱮᱸᱜᱳ ᱠᱟᱱᱟᱭ ᱟᱜᱜ ᱛᱤᱨᱮ ᱥᱟᱹᱨᱫᱩ ᱥᱤᱛᱩᱝ ᱦᱟᱸᱜ ᱠᱚ ᱞᱟᱹᱭ ᱠᱟᱫᱟ ᱦᱟᱸᱜ ᱤᱭᱟ ᱜᱟᱹᱰᱤ ᱟᱜ ᱛᱟᱦᱚᱞᱮ ᱠᱷᱟᱱ ᱨᱮ ᱨᱮᱰᱤ ᱠᱟᱛᱮᱫ ᱫᱩᱲᱩᱵ ᱛᱤᱨᱮᱱᱟᱜ ᱠᱚ ᱞᱟᱹᱭᱫᱟ ᱟᱨ ᱤᱭᱟᱹ ᱦᱟᱸᱜ ᱡ ᱪ
ᱥᱤ ᱫᱚ ᱦᱩᱭ ᱠᱟᱱᱟ ᱠᱷᱮᱛ ᱯᱮ ᱥᱤ ᱠᱟᱫᱟ ᱥᱮ ᱟᱣᱨᱤ?
ᱦᱮᱸ ᱢᱮᱫ ᱫᱦᱟᱣ ᱠᱟᱛᱮᱜ ᱫᱚ ᱦᱩᱭ ᱠᱟᱱᱟ᱾ ᱢᱤᱫ ᱫᱷᱟᱣ ᱠᱟᱛᱮ ᱦᱳᱭ ᱟᱠᱟᱱᱟ᱾ ᱱᱟ ᱟᱨ ᱱᱤᱛᱚᱜ ᱦᱟᱸᱜ ᱠᱚ ᱟᱹᱜᱩ ᱞᱮᱠᱷᱟᱱ ᱜᱮ ᱦᱩᱭ ᱦᱳᱭᱩᱜᱼᱟ ᱦᱟᱸᱜ ᱟᱯᱮᱭᱟᱜ ᱫᱚ?
ᱱᱮᱥ ᱫᱚ ᱪᱤᱜ ᱱᱮᱸᱻ ᱟᱞᱮ ᱦᱚᱸ ᱟᱹᱣᱨᱤ ᱞᱮ ᱥᱤ ᱥᱤᱭᱟ ᱫᱟᱜ ᱜᱮ ᱵᱟᱭ ᱫᱟᱜ ᱠᱟᱫᱟ ᱟᱞᱮ ᱥᱮᱱ ᱫᱚ, ᱟᱞᱮ ᱥᱮᱱ ᱫᱚ ᱫᱟᱜ ᱜᱮ ᱵᱟᱭ ᱫᱟᱜ
ᱚᱸ ᱦᱚᱞ ᱦᱚᱞᱟ ᱵᱟᱭᱟ ᱞᱮᱭ ᱫᱤᱧ ᱦᱚᱞᱟ
ᱦᱚᱞᱟ ᱫᱟᱜ ᱠᱮᱜᱭᱟᱭ ᱨᱤᱢᱤᱞ ᱞᱟᱭ ᱱᱟᱥᱮ-ᱱᱟᱥᱮ ᱦᱚᱞᱟ ᱫᱚ ᱱᱟᱥᱮ ᱱᱟᱜ ᱫᱟᱜ ᱠᱮᱜᱼᱟᱭ ᱦᱚᱲ ᱞᱚᱦᱚᱫ ᱞᱮᱠᱟ᱾
ᱚ ᱟᱪᱪᱷᱟ
ᱟᱨ ᱪᱤᱜ ᱠᱚ ᱢᱮᱱᱟ, ᱪᱤᱜ ᱦᱩᱲᱩ ᱯᱮ ᱨᱚᱦᱚᱭᱟ ᱟᱯᱮ ᱫᱚ ᱱᱮᱥ ᱫᱚ?
ᱪᱤᱜ ᱪᱚᱝ ᱦᱟᱸᱜ ᱵᱳᱵᱟᱭ ᱤᱭᱟᱹ ᱴᱷᱤᱠ ᱟᱫᱟᱭ᱾ ᱵᱟᱡᱟᱨ ᱠᱷᱚᱱᱮ ᱟᱹᱜᱩ ᱠᱮᱫᱟᱭ ᱪᱮᱫ ᱚᱨᱱᱚᱫᱟ ᱥᱮ ᱪᱮᱫ ᱛᱟᱨᱯᱚᱨ ᱵᱮᱵᱤ ᱤᱞᱮᱵᱷᱮᱱ ᱛᱟᱨᱯᱚᱨ ᱯᱟᱧᱡᱟᱵᱽ ᱪᱷᱚᱛᱨᱤᱥ ᱪᱮᱫ ᱠᱚ ᱦᱟᱹᱵᱤ ᱡᱟᱹᱵᱤᱡ᱾
ᱟᱞᱮ ᱫᱚ ᱱᱮᱥ ᱫᱚ ᱵᱤᱵᱤ ᱤᱞᱤᱵᱷᱮᱱ ᱞᱮ ᱨᱚᱦᱚᱭᱟ᱾
ᱚ ᱥᱩᱫᱩ ᱢᱟᱛᱨᱚ ᱚᱱᱟ ᱜᱤ? ᱥᱩᱫᱩ ᱢᱟᱛ
ᱟᱨ ᱥᱚᱨᱱᱚ ᱟᱨ ᱥᱚᱨᱱᱚ ᱥᱚᱨᱱᱚ
ᱚᱻ ᱟᱨ ᱪᱮᱫ ᱠᱚ ᱞᱟᱹᱭᱟ ᱟᱜ ᱠᱷᱟᱱ ᱫᱚ ᱵᱷᱚᱡᱽ ᱡᱚᱢ ᱪᱟᱞᱟᱜ ᱦᱳᱭᱩᱜᱼᱟ ᱦᱟᱸᱜ
ᱚᱠᱟ ᱨᱮ?
ᱟ ᱪᱟᱞᱟᱜ ᱦᱩᱭᱩᱜᱼᱟ ᱥᱟᱸᱜᱤᱧ ᱧᱚᱜ ᱜᱮ ᱟᱻ ᱤᱭᱟᱹ ᱡᱮ ᱠᱚ ᱞᱟᱹᱭᱟ ᱵᱟᱯᱞᱟ ᱵᱷᱚᱡ ᱫᱚ ᱵᱟᱝᱜᱮ ᱵᱟᱯᱞᱟ ᱵᱷᱚᱡᱽ ᱦᱚᱸ ᱢᱮᱱᱟᱜᱼᱟ ᱢᱮᱴᱮᱱ ᱢᱮᱱᱠᱷᱟᱱ ᱵᱟᱯᱞᱟ ᱵᱷᱚᱡᱽ ᱡᱚᱢ ᱫᱚ ᱛᱤᱦᱤᱧ ᱫᱚ ᱵᱟᱝ ᱪᱟᱞᱟᱜ ᱦᱩᱭᱩᱜᱼᱟ ᱪᱟᱞᱟᱜ ᱦᱩᱭᱩᱜᱼᱟ ᱚᱱᱟ ᱫᱚ ᱟᱹᱭᱴᱷᱟᱹᱭ ᱠᱟᱱᱟ ᱠᱚ ᱟᱨ ᱤᱭᱟᱹ ᱟᱨ ᱪᱷᱟᱹᱴᱭᱟᱹᱨ
ᱪᱷᱤᱴᱤ ᱨᱮ ᱛᱚ ᱡᱟᱢᱟ ᱯᱮᱱ ᱤᱫᱤ ᱦᱩᱭᱩᱜ ᱛᱟᱯᱭᱟ ᱛᱚ ᱛᱟᱦᱟᱞᱮ
ᱦᱮᱸ ᱪᱟᱞᱟᱜ ᱦᱩᱭᱩᱜ ᱱᱟᱜ
ᱢᱟᱱᱢᱤ ᱪᱷᱤᱴᱭᱟᱹᱨ ᱱᱚᱣᱟ ᱫᱚ ᱱᱚᱣᱟ ᱫᱚ ᱪᱮᱜ ᱮᱸ ᱪᱟ ᱪᱟᱪᱳ ᱪᱷᱟᱹᱴᱭᱟᱹᱨ ᱥᱮ ᱱᱚᱣᱟ ᱫᱚ
ᱵᱤᱭᱟᱹ ᱪᱷᱤᱭᱟᱹᱨ ᱠᱟᱱ ᱜᱮᱭᱟ ᱦᱮᱸ ᱢᱟᱱᱮ ᱩᱸ ᱡᱟᱱᱟᱢ ᱪᱷᱟᱹᱴᱭᱟᱹᱨ ᱠᱷᱚᱱ ᱫᱚ ᱞᱟᱹᱴᱩ ᱠᱟᱱᱟᱭ ᱢᱟᱱᱮ ᱵᱮᱥ ᱴᱷᱤᱠ ᱢᱟᱱᱮ ᱫᱟᱠᱟᱭ ᱡᱚᱢᱫᱟᱭ ᱥᱮ ᱥᱟᱵ ᱠᱟᱜᱢᱮ ᱱᱤᱛᱳᱜ ᱫᱚ ᱡᱟᱢᱟ ᱟᱨ ᱵᱟᱠᱷᱟᱱ ᱡᱟᱦᱟᱱᱟᱜ ᱦᱚᱜ ᱠᱚ ᱧᱮᱞ ᱦᱩᱭᱩᱜᱼᱟ
ᱚ
ᱦ
ᱛᱤ ᱨᱮᱯᱮ ᱪᱟᱞᱟᱜ ᱛᱟᱦᱟᱞᱮ ᱛᱤᱱᱟᱹᱜ ᱥᱚᱢᱚᱭ?
ᱪᱟᱞᱟᱜ ᱦᱩᱭᱩᱜᱼᱟ ᱢᱟᱡᱟᱱ ᱚᱠᱛᱚ ᱢᱤᱫ ᱛᱳᱞ ᱥᱤᱛᱩ ᱜᱮ ᱢᱮᱱᱠᱷᱟᱱ ᱱᱤᱛᱚᱜ ᱥᱤᱛᱩᱝ ᱛᱚ ᱪᱟᱞᱟᱜ ᱥᱚᱢᱵᱷᱚᱵ ᱵᱟᱝ ᱠᱟᱱᱟ ᱥᱮ ᱡᱮᱦᱮᱛᱩ ᱫᱟᱠᱟ ᱡᱚᱢ ᱠᱟ ᱠᱚ ᱡᱚᱢ ᱪᱚᱭᱭᱟ ᱥᱮ ᱟᱫᱚ ᱫᱟᱠᱟ ᱡᱚᱢ ᱚᱪᱚ ᱠᱚᱫᱚ ᱦᱟᱸᱜ ᱚᱱᱟ ᱯᱚᱨᱵᱚ ᱛᱚ ᱦᱟᱸᱜ ᱱᱤᱛᱟᱹᱜᱮ ᱦᱩᱭᱩᱜᱼᱟ ᱥᱮ ᱟᱯᱮ ᱥᱮᱫ ᱥᱤᱛᱩᱝ ᱪᱮᱫ ᱞᱮᱠᱟ?
ᱟᱞᱮ ᱥᱮᱱ ᱫᱚ ᱟᱞᱮ ᱥᱮᱱ ᱫᱚ ᱛᱟᱨᱢᱟᱱᱮ ᱦᱳᱭ ᱢᱤᱫ ᱫᱷᱟᱣ ᱜᱮ ᱪᱷᱟ. ᱴᱭᱟᱹᱨ ᱦᱳᱭᱳᱜᱼᱟ ᱡᱟᱱᱟᱢ ᱪᱷᱟᱹᱴᱭᱟᱹᱨ ᱜᱮ ᱦᱩᱭᱩᱜᱼᱟ ᱟᱞᱮ ᱥᱮᱱ ᱪᱷᱳᱴᱳ ᱨᱮᱜᱮ ᱪᱷᱟ. ᱴᱭᱟ. ᱨ ᱫᱚ ᱦᱩᱭᱩᱜᱼᱟ
ᱵᱟ
ᱢᱤᱫ ᱫᱷᱟᱣ ᱜᱮ ᱟᱞᱮ ᱥᱮᱱ ᱫᱚ ᱛᱟᱨ ᱢᱟᱱᱮ ᱡᱟᱱᱟᱢ ᱪᱷᱟ. ᱴᱭᱟᱹᱨ ᱜᱮ ᱦᱩᱭᱩᱜ-ᱟ ᱩᱱ ᱥᱳᱢᱚᱭ ᱜᱮ ᱢᱤᱫ ᱫᱷᱟᱣ ᱪᱷᱟ. ᱴᱭᱟᱹᱨ ᱦᱩᱭᱩᱜᱼᱟ᱾
ᱚ ᱦᱮᱸ ᱟᱫᱚ ᱡᱟᱦᱟᱸᱭ ᱡᱮᱢᱚᱱ ᱠᱚ ᱥᱟᱵ ᱫᱚᱦᱚ ᱟᱠᱟᱫ ᱥᱤᱛᱩ ᱪᱮᱫ ᱞᱮᱠᱟᱛᱮ? ᱞᱳ ᱤᱛᱩ ᱥᱤᱛᱩᱝ ᱪᱮᱫ ᱞᱮᱠᱟ ᱚᱱᱛᱮ?
ᱥᱤᱛᱩᱝ ᱫᱚ ᱫᱚᱢᱮᱜᱮ ᱥᱤᱛᱩᱝ ᱠᱟᱱᱟ
ᱫᱟᱨᱮ ᱩᱢᱩᱞ ᱠᱚᱨᱮ ᱫᱚ ᱛᱟᱹᱣ ᱠᱟᱹᱴᱤᱡ ᱢᱚᱡᱽ ᱧᱚᱜ ᱵᱩᱡᱷᱟᱹᱜ ᱠᱟᱱᱟ ᱦᱮᱥᱮ?
ᱦᱮᱸ ᱫᱟᱨᱮ ᱩᱢᱩᱞ ᱫᱚ ᱴᱷᱤᱠ ᱜᱮ ᱵᱩᱡᱩᱜ ᱠᱟᱱᱟ᱾ ᱵᱟᱲᱮ ᱫᱟᱨᱮ ᱡᱩᱫᱤ ᱛᱟᱦᱮᱸ ᱠᱚᱜᱼᱟ ᱥᱮ ᱟᱨᱚ ᱢᱚᱸᱡᱽ ᱦᱩᱭᱩᱜᱼᱟ ᱵᱟᱲᱮ ᱫᱟᱨᱮ ᱨᱮᱫᱚ
ᱵᱟᱲᱮ ᱫᱟᱲᱮ ᱟᱨ ᱦᱮᱸ ᱟᱨ ᱤᱭᱟᱹ ᱥᱟᱨᱡᱚᱢ ᱫᱟᱨᱮ ᱦᱚᱸᱛᱚ
ᱥᱟᱨᱡᱚᱢ ᱫᱟᱨᱮ ᱫᱚ ᱤᱱᱟᱹᱜ ᱫᱚ ᱵᱟᱝ ᱱᱟᱯᱟᱭᱟ ᱢᱮᱱᱠᱷᱟᱱ ᱚᱱᱟ ᱠᱚᱨᱚᱪ ᱫᱟᱨᱮ ᱡᱟᱦᱟᱸ ᱢᱮᱱᱟᱜᱼᱟ ᱠᱚᱨᱚᱪ ᱫᱟᱨᱮ
ᱦᱮᱸ ᱦᱮᱸ
ᱠᱚᱨᱚᱪ ᱫᱟᱨᱮ ᱟᱨ ᱤᱭᱟᱹ ᱵᱟᱲᱮ ᱫᱟᱨᱮ ᱜᱮ ᱩᱢᱩᱞ ᱫᱚ ᱵᱷᱟᱜᱤ ᱵᱩᱡᱷᱟᱹᱜ
ᱦᱮᱸ ᱚᱱᱟ ᱠᱤᱱᱫᱚ ᱟᱹᱰᱤ ᱫᱟᱹᱨᱭᱟᱹ ᱩᱢᱩᱞ ᱥᱮ ᱦᱮᱢᱟᱞ ᱥᱟᱹᱦᱤᱡ ᱵᱩᱡᱷᱟᱹᱜᱼᱟ ᱢᱚᱡᱽ ᱜᱮ ᱾
ᱦᱮᱸ
ᱦᱮᱸ ᱟᱨᱼᱼ
ᱛᱮ
ᱩᱞ ᱵᱤᱞᱤ ᱟᱯᱮᱥᱮᱫᱼᱼ
ᱩᱞ ᱵᱤᱞᱤ ᱮᱠᱷᱚᱱ ᱫᱚ ᱟᱹᱣᱨᱤ ᱵᱤᱞᱤᱜᱼᱟ ᱟᱨ ᱪᱮᱛᱟᱱ ᱨᱮᱜᱮ ᱢᱮᱱᱟᱜᱼᱟ ᱾
ᱚ
ᱟᱯᱮᱥᱮᱫ ᱩᱞ ᱵᱤᱞᱤ ᱫᱚ ᱵᱟᱹᱱᱩᱜ ᱟᱥᱮ ᱪᱮᱫ?
ᱩᱞ ᱵᱤᱞᱤ ᱫᱚ ᱢᱮᱱᱟᱜᱼᱟ ᱢᱮᱱᱠᱷᱟᱱ ᱵᱮᱨᱮᱞ ᱜᱮᱭᱟ ᱫᱚᱦᱚ ᱦᱩᱭ ᱟᱠᱟᱱᱟ ᱵᱟᱝ ᱵᱤᱞᱤ ᱭᱟᱠᱟᱱᱟ ᱾
ᱟᱨ ᱪᱮᱫ ᱛᱮᱯᱮ ᱵᱤᱞᱤ ᱦᱚᱸᱪᱚᱭᱟ ᱟᱯᱮ ᱫᱚ? ᱪᱮᱫ ᱨᱮᱯᱮ ᱵᱤᱞᱤ ᱦᱚᱸᱪᱚᱭᱟ ᱩᱞ ᱫᱚ?
ᱦᱮᱸ
ᱪᱮᱫ ᱨᱮᱯᱮ ᱵᱤᱞᱤ ᱦᱚᱪᱚᱭᱟ ᱩᱞ ᱫᱚ?
ᱛᱮᱦᱮᱧ ᱟᱹᱜᱩ ᱠᱟᱛᱮ ᱫᱚᱦᱚ ᱠᱟᱜ ᱦᱩᱭᱩᱜᱼᱟ ᱾
ᱟᱫᱚ ᱵᱟᱝ ᱪᱮᱫ ᱪᱮᱫ ᱛᱮ ᱢᱟᱱᱮ ᱴᱩᱼᱼ ᱚ ᱟᱫᱚᱢ ᱢᱟᱥᱟᱨᱚᱱ ᱟᱞᱮ ᱫᱚ ᱴᱩᱠᱩᱡ ᱠᱚᱨᱮ ᱞᱮ ᱵᱟᱭ ᱠᱟᱜᱼᱟ ᱾ ᱟᱫᱚ ᱯᱮᱱ ᱦᱩᱸ
ᱴᱩᱠᱩᱡ ᱵᱟᱝ ᱨᱮᱦᱚᱸᱼᱼ ᱦᱩᱲᱩ ᱦᱩᱲᱩ ᱤᱭᱟᱹ ᱩᱞ ᱫᱚ ᱴᱷᱮᱠᱟ ᱠᱚᱨᱮ ᱜᱮᱞᱮ ᱫᱚᱦᱚ ᱠᱟᱜᱼᱟ, ᱢᱮᱱᱠᱷᱟᱱ ᱦᱟᱱᱮ ᱠᱟᱱᱴᱷᱟᱲᱼᱼ ᱠᱟᱱᱴᱷᱟᱲ ᱠᱚᱫᱚ ᱡᱮᱢᱚᱱ ᱠᱚ ᱞᱟᱹᱭᱟ ᱦᱟᱱᱮ ᱪᱩᱱ ᱠᱚᱠᱚ ᱮᱢᱟᱜᱼᱟ ᱥᱮ ᱾
ᱦᱮᱸ ᱠᱟᱱᱴᱷᱟᱨ ᱨᱮ ᱪᱩᱱᱠᱚ ᱮᱢᱟᱜᱼᱟ ᱾
ᱦᱩᱸ ᱟᱢᱵᱟᱵᱚᱛᱤ ᱯᱚᱨᱚᱵᱽ ᱥᱮᱴᱮᱨᱚᱜ ᱠᱟᱱᱟ ᱛᱚᱹ ᱛᱟᱦᱩᱞᱮ ᱠᱷᱟᱱ ᱠᱟᱱᱴᱷᱟᱲ ᱵᱤᱞᱤ ᱨᱮᱱᱟᱜ ᱫᱚ ᱵᱮᱵᱚᱥᱛᱛᱟ ᱦᱩᱭᱩᱜ ᱠᱟᱱᱟ ᱥᱮ ᱵᱟᱝ ᱾
ᱟᱢᱟᱵᱟᱵᱚᱛᱤ ᱨᱮᱫᱚ ᱠᱟᱱᱴᱷᱟᱲ ᱟᱞᱟ ᱫᱚ ᱠᱟᱱᱴᱷᱟᱲ ᱠᱷᱩᱵ ᱠᱚᱢ ᱜᱮᱭᱟ ᱛᱚ ᱮᱤ ᱦᱩᱭᱩᱜ ᱠᱟᱱᱟ ᱵᱮᱰᱟᱨ ᱾
ᱦᱮᱸ
ᱠᱷᱮᱡᱩᱨ ᱵᱤᱞᱤᱜ ᱠᱟᱱᱟ ᱥᱮ ᱵᱟᱝ ᱟᱯᱮᱥᱮᱫ ᱠᱷᱤᱡᱩᱨ ᱠᱚ ᱾ ᱮᱜᱟᱛᱮ ᱠᱷᱤᱡᱩᱨ ᱵᱤᱞᱤᱜᱼᱟ ᱛᱚ ᱿ ᱟᱞᱮ ᱥᱮᱱ ᱦᱚᱸ ᱠᱟᱪᱟᱜᱮᱣ ᱟᱠᱟᱱᱟ ᱛᱟᱨᱢᱟᱱᱮ ᱠᱟᱹᱭ ᱜᱮᱣ ᱤᱭᱟᱹ ᱠᱟᱱᱟ ᱾ ᱢᱤᱫᱴᱮᱱ ᱫᱟᱜ ᱞᱮᱠᱷᱟᱱ ᱜᱮ ᱵᱤᱞᱤᱜᱼᱟ ᱾
ᱦᱮᱸ ᱟᱯᱮᱥᱮᱫ ᱫᱚ ᱱᱤᱭᱟᱹ ᱫᱷᱟᱣ ᱫᱚ ᱟᱹᱰᱤ ᱫᱤᱱ ᱠᱷᱚᱱ ᱵᱟᱭ ᱫᱟᱜ ᱠᱟᱫᱟ, ᱟᱞᱮᱥᱮᱫ ᱫᱚᱼᱼ ᱠᱤᱪᱷᱩ ᱫᱤᱱ ᱢᱟᱲᱟᱝ ᱫᱟᱜ ᱞᱮᱫᱟᱭ ᱛᱚ ᱠᱷᱟᱱ ᱫᱚ ᱢᱚᱪᱚ ᱠᱤᱱᱛᱩᱜ ᱫᱚ ᱵᱤᱞᱤ ᱠᱟᱛᱮ ᱧᱩᱨᱩᱜ ᱠᱟᱱᱟ ᱾
ᱟᱯᱮ ᱥᱮᱫ ᱛᱟᱨᱚᱵ ᱵᱤᱞᱤ ᱧᱟᱢᱚᱜᱼᱟ ᱥᱮ ᱵᱟᱝ?
ᱦᱮᱸ ᱧᱟᱢᱚᱜ ᱜᱮᱭᱟ ᱢᱮᱱᱠᱷᱟᱱ ᱱᱮᱥ ᱫᱚ ᱩᱱᱟᱹᱜ ᱫᱚ ᱵᱟᱝ ᱡᱚ ᱠᱟᱱ ᱛᱟᱦᱮᱸᱫ ᱾
ᱟᱞᱮ ᱥᱱ ᱦᱚᱸ ᱱᱮᱥ ᱫᱚ ᱵᱟᱝ ᱡᱚ ᱟᱠᱟᱱᱟ, ᱱᱮᱥ ᱫᱚ ᱠᱩᱭᱱᱤ ᱠᱚ ᱡᱮᱢᱚᱱᱼᱼ ᱠᱩᱤᱰᱤ ᱵᱤᱞᱮᱼᱼ ᱚᱱᱟ ᱢᱟᱛᱠᱚᱢ ᱫᱟᱨᱮ ᱠᱷᱚᱱᱮ ᱠᱩᱭᱸᱰᱤ ᱚᱱᱟ ᱠᱩᱭᱸᱰᱤ ᱦᱚᱸ ᱠᱷᱩᱵ ᱠᱚᱢ ᱜᱮ ᱡᱚ ᱟᱠᱟᱱᱟ ᱾
ᱚ ᱟᱨ ᱚᱱᱟ ᱫᱚ ᱵᱟᱠᱚ ᱡᱚᱢᱟᱛᱚ ᱵᱮᱨᱮᱹᱞ ᱛᱮᱫᱚ ᱾
ᱠᱩᱭᱸᱰᱤᱼᱼ
ᱦᱮᱸ ᱾
ᱠᱩᱸᱭᱰᱤ ᱵᱚᱞᱛᱮ ᱫᱚ ᱵᱟᱠᱲᱮ ᱵᱟᱠᱲᱮ ᱯᱨᱚᱛᱷᱚᱢ ᱡᱟᱦᱟᱸᱢᱟ ᱢᱟᱛᱠᱚᱢ ᱫᱟᱨᱮᱜᱼᱟ ᱥᱮ ᱢᱟᱛᱠᱚᱢ ᱫᱟᱨᱮ ᱠᱟᱛᱮᱫ ᱚᱱᱟ ᱢᱟᱛᱠᱚᱢ ᱢᱟ ᱚᱱᱟ ᱢᱟ ᱧᱩᱨᱩᱜᱼᱟ᱾ ᱚᱱᱟ ᱢᱟ ᱯᱟᱹᱣᱨᱟᱹ ᱠᱚ ᱵᱮᱱᱟᱜᱼᱟ ᱚᱱᱟᱛᱮ᱾
ᱦᱳᱭ
ᱛᱟᱯᱚᱨᱮ ᱚᱱᱟ ᱠᱚ ᱚᱱᱟ ᱤᱭᱟᱹ ᱠᱟᱛᱮᱫ ᱛᱟᱯᱚᱨᱮ ᱢᱤᱫ ᱫᱷᱟᱣ ᱫᱚ ᱚᱱᱟ ᱵᱟᱠᱲᱤᱡᱚᱜᱼᱟ᱾ ᱵᱟᱠᱲᱮ ᱱᱚᱣᱟ ᱫᱚ ᱦᱮᱸ ᱵᱟᱠᱮᱲᱮ ᱫᱚ ᱚᱱᱟ ᱫᱚ ᱦᱩᱭᱩᱜ ᱠᱟᱱᱟ ᱵᱟᱠᱲᱮ ᱡᱚᱜᱼᱟ ᱚᱱᱟ ᱡᱚ ᱠᱟᱛᱮᱱ ᱡᱩᱫᱤ ᱮ ᱛᱳᱢᱟᱨ ᱟᱨ ᱛᱤᱭᱩᱜ ᱟᱜᱩᱠᱮᱫᱟᱢ ᱟᱨ ᱚᱱᱟ ᱫᱚ ᱦᱚᱭᱚ ᱠᱟᱛᱮ ᱠᱚ ᱩᱛᱩᱭᱟ ᱟᱨ ᱚᱱᱟ ᱡᱩᱫᱤ ᱢᱚᱱᱮ ᱠᱚᱣᱟ ᱵᱟᱢ ᱤᱭᱟᱹ ᱦᱚᱪᱚ ᱵᱞᱤᱭᱮᱱ ᱜᱮ ᱵᱤᱞᱤ ᱠᱟᱛᱮᱫ ᱫᱚ ᱚᱛᱨᱮ ᱧᱩᱨᱩᱭᱮᱱ ᱜᱮᱭ ᱧᱩᱨᱩᱭᱮᱱ ᱠᱷᱟᱱᱡ ᱚᱱᱟ ᱠᱷᱚᱱ ᱠᱩᱸᱰᱤ ᱛᱩᱫᱩᱜᱼᱟ᱾ ᱠᱩᱸᱰᱤ ᱫᱚ ᱥᱩᱱᱩᱢ ᱟᱠᱚ ᱚᱠᱟᱟᱨᱮ᱾
ᱚ
ᱠᱩᱸᱭᱰᱤ ᱥᱩᱱᱩᱢ ᱥᱩᱱᱩ ᱟᱞᱮᱧ ᱦᱩᱭᱩᱜᱼᱟ᱾
ᱦᱳᱭ
ᱵᱟᱠᱮᱲᱮ ᱩᱛᱩ ᱫᱚ ᱵᱷᱟᱹᱜᱤ ᱥᱤᱵᱞᱟ᱾
ᱟᱪᱪᱷᱟ ᱟᱢ ᱦᱚᱸ ᱢᱚᱡᱽ ᱜᱮ᱾ ᱟᱯᱮ ᱥᱮᱫ ᱫᱚ ᱢᱮᱱᱟᱜ ᱛᱮ ᱵᱟᱠᱲᱮ ᱩᱛᱩ ᱯᱮ ᱡᱚᱢᱟ᱾
ᱦᱩᱸ
ᱟᱞᱮᱥᱮᱫ ᱫᱚ ᱵᱟᱹᱱᱩᱜ ᱟᱠᱟᱫᱟ᱾
ᱟᱯᱮ ᱥᱮᱫ ᱪᱮᱫ ᱢᱮᱱᱟᱜ-ᱟ ᱛᱟᱦᱚᱞᱮ?
ᱟᱞᱮ ᱥᱮᱫ ᱫᱚ ᱚᱱᱠᱟᱱᱟᱜ ᱡᱚ ᱡᱤᱱᱤᱥ᱾
ᱛᱟᱞᱮ ᱱᱮᱥ ᱟᱯᱮ ᱥᱮᱡ ᱡᱚᱞᱮᱱᱟ ᱛᱟᱞᱮ ᱠᱚ?
ᱦᱮᱸ ᱛᱟᱞᱮ ᱡᱚᱣ ᱠᱟᱱᱟ।
ᱛᱟᱞᱮ ᱯᱮ ᱯᱤᱴᱷᱟᱹᱭᱟ ᱥᱮ ᱟᱯᱮ ᱥᱮᱱ ᱦᱚᱸ ᱛᱟᱞᱮ ᱯᱤᱴᱷᱟᱹ?
ᱦᱳᱭ
ᱛᱟᱞᱮ ᱠᱚ ᱦᱟᱜ ᱡᱟᱦᱟᱸ ᱯᱮ ᱚᱱᱟ ᱮᱸᱻ ᱛᱚᱢᱟᱨ ᱛᱟᱞᱮ ᱡᱚᱠᱷᱚᱱ ᱵᱮᱞᱤᱭᱼᱟ᱾ ᱛᱟᱨᱯᱚᱨ ᱚᱱᱟ ᱫᱚ ᱤᱭᱟᱹ ᱨᱮᱯᱮ ᱤᱭᱟᱹᱭᱟ ᱪᱮᱫ ᱠᱚ ᱢᱮᱱ ᱴᱷᱮᱠᱟ ᱨᱮ
ᱴᱷᱮᱠᱟ ᱨᱮᱦᱚᱸ ᱞᱮ ᱩᱨ ᱜᱮᱭᱟ, ᱟᱨ ᱵᱟᱠᱷᱟᱱ ᱯᱟᱨᱠᱚᱢ ᱚᱱᱠᱟᱱᱟᱜ ᱯᱟᱨᱠᱚᱢ ᱛᱟᱦᱮᱱᱟ ᱥᱮ ᱡᱟᱦᱟᱸ ᱞᱟᱭᱞᱩᱱ ᱵᱟᱵᱮᱨ ᱛᱚ ᱠᱚ ᱫᱟᱵ ᱠᱟᱜᱼᱟ᱾
ᱦᱩᱸ᱾
ᱚᱱᱟᱞᱮ ᱟᱹᱨᱩᱵ ᱥᱟᱯᱷᱟ ᱠᱮᱫ ᱜᱮ ᱟᱨ ᱚᱱᱟ ᱨᱮᱦᱚᱸ ᱞᱮ ᱮᱸ ᱚᱱᱟ ᱡᱟᱦᱟᱸ ᱚᱱᱟ ᱢᱟᱹᱲᱤ ᱛᱮᱫ ᱛᱟᱞᱮ ᱨᱮᱱᱟᱜ ᱚᱱᱟᱞᱮ ᱩᱰᱩᱠ ᱜᱮᱭᱟ᱾ ᱟᱨ
ᱦᱩᱸ᱾
ᱴᱷᱮᱠᱟ ᱨᱮᱦᱚᱸ ᱢᱟᱱᱮ ᱡᱟᱦᱟᱱᱟᱜ ᱨᱮᱜᱮ ᱚᱱᱟ ᱠᱚ ᱢᱚᱫᱽᱫᱷᱮ ᱨᱮ᱾
ᱠᱤᱱᱛᱩ ᱴᱷᱮᱠᱟ ᱨᱮᱭᱟᱜ ᱜᱮ ᱵᱷᱟᱹᱜ ᱴᱷᱮᱠ ᱨᱮᱭᱟᱜ ᱜᱮ ᱦᱩᱭᱩᱜ ᱛᱚ ᱴᱷᱮᱠ ᱨᱮᱭᱟᱜ ᱜᱮ ᱦᱩᱭᱩᱜᱼᱟ ᱛᱚᱨᱳ᱾
ᱦᱩᱸ᱾ ᱴᱷᱮᱠᱟ ᱨᱮᱦᱚᱸ ᱟᱨ ᱢᱚᱱᱮ ᱛᱟᱵᱮᱱ ᱪᱟᱞᱟ ᱠᱚ ᱧᱟᱢᱚᱜᱼᱟ ᱥᱮ᱾
ᱦᱮᱸ
ᱛᱟᱵᱮᱱ ᱪᱟᱞᱟᱜ ᱚᱱᱟ ᱨᱮᱦᱚᱸ ᱟᱹᱰᱤ ᱢᱚᱡᱽ ᱤᱭᱟᱹᱜᱼᱟ᱾ ᱟᱸᱻ ᱢᱚᱡᱽ ᱜᱮ ᱚᱱᱟ ᱠᱷᱤᱨ ᱛᱮ ᱟᱨᱠᱤ ᱜᱷᱟᱥᱟᱣ ᱛᱮ ᱩᱰᱩᱠᱚᱜᱼᱟ᱾
ᱚ
ᱟᱨ ᱚᱱᱟ ᱯᱮ ᱫᱤᱱ ᱜᱟᱱ ᱚᱱᱟ ᱞᱚᱞᱚ ᱠᱟᱛᱮ, ᱟᱨ ᱯᱤᱴᱷᱟᱹ ᱠᱮᱫᱟᱢ ᱚᱱᱟ ᱫᱚ ᱢᱚᱡᱽ ᱜᱮ ᱥᱤᱵᱤᱞᱟ᱾ ᱟᱹᱰᱤ ᱦᱮᱲᱮᱢ ᱥᱟᱺᱦᱤᱡ᱾
ᱦᱮᱸ ᱯᱮᱫᱤᱱ ᱚᱱᱟ ᱠᱚ ᱵᱟᱢ ᱤᱭᱟᱹ ᱦᱚᱪᱚ ᱚᱱᱟ ᱠᱚ ᱛᱟ ᱢᱟᱱᱮ ᱤᱥᱤᱱ ᱦᱚᱪᱚ ᱦᱩᱭᱩᱜ-ᱟ ᱛᱟᱨᱢᱟᱱᱮ᱾
ᱦᱳᱭ᱾
ᱥᱮ ᱚᱱᱟ ᱪᱩᱞᱦᱟᱹ ᱠᱩᱰᱟᱹᱢ ᱨᱮᱠᱚ ᱫᱚᱦᱚ ᱠᱟᱜ-ᱟ ᱪᱩᱞᱦᱟᱹ ᱪᱩᱞᱦᱟᱹ ᱠᱩᱰᱟᱹᱢ ᱠᱚᱨᱮᱢ ᱫᱚᱦᱚ ᱠᱟᱜ-ᱟ
ᱦᱮᱸ ᱟᱨ ᱪᱮᱫ ᱠᱚ ᱢᱮᱱᱟ? ᱠᱟᱡᱩ ᱠᱚᱛᱟᱢ ᱡᱚ ᱠᱟᱱᱟ ᱥᱮ ᱵᱟᱝ ᱟᱯᱮᱥᱮᱫ?
ᱟᱞᱮ ᱯᱨᱟᱭ ᱟᱞᱮ ᱥᱮᱱ ᱠᱟᱹᱡᱩ ᱵᱟᱫᱟᱢ ᱫᱟᱨᱮᱜᱮ ᱵᱟᱹᱱᱩᱜ-ᱟ᱾
ᱩ ᱡᱟᱝ ᱛᱤᱭᱳᱟᱹᱜ ᱦᱩᱭ ᱠᱟᱱᱟ ᱦᱟᱸᱜ, ᱡᱚ ᱫᱚ ᱵᱟᱝ ᱡᱚᱢ ᱦᱩᱭ